ᱦᱮᱞᱳ
ᱦᱮᱸ ᱦᱮᱞᱳ,
ᱦᱮᱸ ᱟᱸᱡᱚᱢᱚᱜ ᱠᱟᱱ ᱛᱟᱹᱞᱤᱧᱟ ᱨᱚᱲ?
ᱦᱮᱸ ᱟᱸᱡᱚᱢᱼᱚᱜ ᱠᱟᱱᱟ ᱟᱹᱞᱤᱧ-ᱟᱜ ᱥᱟᱯᱷᱟ ᱜᱮ ᱟᱸᱡᱚᱢ-ᱚᱜ ᱠᱟᱱᱟ ᱥᱮ ᱦᱮᱸ ᱚᱲᱟᱜ ᱠᱚᱨᱮ ᱜᱮ ᱦᱚᱜᱼᱚᱭ ᱫᱩᱲᱩᱵ ᱵᱟᱲᱟ ᱦᱩᱭ ᱟᱠᱟᱱᱟ ᱫᱟᱜ ᱠᱚ ᱡᱚᱨᱚ ᱵᱟᱲᱟᱜ ᱠᱟᱱᱟ ᱦᱮᱸ ᱡᱚᱢ ᱵᱟᱲᱟ ᱫᱚ ᱦᱩᱭ ᱮᱱᱟ
ᱟᱯᱮᱭ-ᱟᱜ ᱠᱚ ᱫᱚ ᱡᱚᱢ ᱵᱟᱲᱟ ᱦᱩᱭ-ᱱᱟ ᱥᱮ ᱵᱟᱝ
ᱦᱮᱸ
ᱟᱯᱮ ᱠᱚ ᱯᱮ ᱡᱚᱢ ᱵᱟᱲᱟ ᱠᱮᱜ-ᱟ ᱥᱮ ᱟᱹᱣᱨᱤ
ᱡᱚᱢ ᱵᱟᱲᱟ ᱠᱚᱫᱚ ᱱᱟᱜ ᱟᱹᱣᱨᱤ ᱦᱩᱭᱩᱜᱼᱟ ᱱᱚᱜᱚᱭ ᱡᱚᱢ ᱵᱟᱲᱟ ᱦᱩᱭᱩᱜ ᱞᱟᱹᱜᱤᱫ
ᱟᱪᱪᱷᱟ ᱦᱮᱸ ᱛᱟᱨᱯᱚᱨ ᱱᱟᱯᱟᱭ ᱵᱟᱲᱟ ᱜᱮ ᱦᱮᱱᱟᱜ ᱯᱮᱭᱟ ᱛᱚ
ᱦᱮᱸ ᱦᱮᱸ ᱱᱟᱯᱟᱭ ᱵᱟᱲᱟ ᱜᱮ ᱟᱯᱮ ᱫᱚ ᱪᱮᱫᱠᱟ ᱢᱮᱱᱟᱜ ᱯᱮᱭᱟ
ᱦᱮᱸ ᱟᱞᱮ ᱦᱚᱸ ᱱᱟᱯᱟᱭ ᱜᱮ
ᱚ ᱦᱮᱸ ᱫᱟᱜᱽ ᱫᱟᱭ ᱥᱮᱛᱟᱜ ᱠᱷᱚᱱ-ᱟᱜ ᱜᱮ ᱫᱟᱜᱽ ᱫᱟᱭ ᱱᱤᱛᱚᱜ ᱦᱚᱭ ᱫᱟᱜ-ᱮᱫ ᱜᱮᱭᱟ ᱚᱱᱛᱮ ᱫᱚ
ᱛᱮᱦᱮᱧ ᱫᱚ ᱥᱮᱛᱟᱜ ᱠᱷᱚᱱᱟᱜ ᱜᱮ ᱫᱟᱜ ᱜᱮᱟᱭ ᱱᱤᱛᱚᱜ ᱦᱚᱸᱭ ᱫᱟᱜ ᱮᱫ ᱜᱮᱭᱟ
ᱚ
ᱥᱮᱛᱟᱜ ᱤᱱᱠᱟᱹ ᱥᱟᱲᱮ ᱟᱴ ᱵᱟᱡᱮ ᱥᱮᱫ ᱠᱷᱚᱱᱟᱜ ᱜᱮ ᱮᱦᱚᱵ ᱟᱠᱟᱫᱟᱭ ᱢᱮᱱ ᱜᱟᱱᱚᱜᱼᱟ
ᱦᱳᱭ ᱦᱳᱭ ᱟᱞᱮ ᱱᱚ ᱛᱮ ᱢᱟ ᱚᱝᱠᱟ ᱦᱳᱭ ᱧᱤᱫᱟᱹ ᱥᱮᱫ ᱠᱷᱚᱱᱟᱜ ᱮ ᱫᱟᱜᱽ ᱫᱟ ᱦᱮᱸ
ᱛᱟᱞᱦᱮ ᱪᱮᱫ ᱠᱚᱢ ᱪᱤᱠᱟᱹ ᱵᱟᱲᱟᱭ-ᱫᱟ
ᱪᱮᱫ ᱠᱚ ᱦᱚᱸ ᱵᱟᱝ ᱱᱚᱜᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ
ᱚ
ᱪᱮᱫ ᱥᱟᱛᱟᱢ ᱤᱫᱤ ᱠᱟᱛᱮᱫ ᱞᱟᱝ ᱜᱚᱞᱯᱷᱚᱭᱟ ᱠᱟᱹᱴᱤᱡ ᱮᱢ ᱞᱟᱹᱭ ᱜᱟᱱ ᱠᱚᱜᱼᱟ
ᱪᱮᱫ ᱜᱮ ᱵᱟᱝ ᱟᱸᱡᱚᱢᱼᱚᱜ ᱠᱟᱱᱟ ᱠᱟᱹᱴᱤᱡ
ᱚ ᱢᱮᱱ ᱤᱫᱟᱹᱧ ᱪᱮᱫ ᱥᱟᱛᱟᱢ ᱤᱫᱤ ᱠᱟᱛᱮᱫ ᱞᱟᱝ ᱨᱚᱯᱚᱲᱟ ᱤᱱᱟᱹ
ᱚᱱᱟ ᱜᱮᱛᱚ ᱟᱹᱵᱤᱱ ᱜᱮ ᱵᱤᱱ ᱞᱟᱹᱭ ᱞᱮᱠᱷᱟᱱ ᱵᱷᱟᱹᱜ ᱠᱚᱜᱼᱟ ᱪᱮᱫ ᱥᱟᱛᱟᱢ ᱤᱫᱤ ᱠᱟᱛᱮ ᱨᱚᱯᱚᱲ
ᱟᱪᱪᱷᱟ ᱱᱤᱝᱠᱟᱹ ᱫᱟᱲᱟᱱ ᱠᱚ ᱤᱫᱤ ᱠᱟᱛᱮᱫ
ᱦᱮᱸ ᱦᱮᱸ ᱜᱟᱱᱚᱜ ᱜᱮᱭᱟ
ᱫᱟᱲᱟᱱ ᱠᱚ ᱛᱟᱞᱦᱮ ᱚᱠᱟ ᱠᱚᱨᱮ ᱟᱢᱫᱚ ᱫᱟᱲᱟᱱ ᱠᱚᱢ ᱪᱟᱞᱟᱣ ᱵᱟᱲᱟᱣ ᱠᱟᱱᱟ ᱚᱠᱟ ᱠᱚᱨᱮ ᱚᱝᱠᱟᱱ ᱧᱮᱞ ᱡᱚᱝ ᱞᱮᱠᱟᱱ ᱡᱟᱭᱜᱟ ᱠᱚ ᱛᱤᱱᱟᱹᱜ ᱜᱟᱱ ᱮᱢ ᱧᱮᱞ ᱟᱠᱟᱫᱟ ᱥᱮ ᱦᱮᱸ ᱤᱧᱟᱹᱜ ᱨᱚᱲ ᱠᱤ ᱵᱟᱝ ᱟᱸᱡᱚᱢᱼᱚᱜ ᱠᱟᱱᱟ
ᱦᱮᱸ ᱱᱤᱛᱚᱜ ᱫᱚ ᱟᱸᱡᱚᱢᱼᱚᱜ ᱠᱟᱱᱟ ᱢᱟᱡᱷᱮ ᱢᱚᱫᱫᱷᱮ ᱠᱟᱹᱴᱤᱡ ᱵᱟᱝ ᱟᱸᱡᱚᱢ-ᱚᱜ ᱠᱟᱱᱟ ᱚᱱᱠᱟ
ᱚ ᱛᱟᱦᱚᱞᱮ ᱠᱷᱟᱱ ᱫᱚ ᱵᱟᱝ ᱫᱚ ᱠᱟᱹᱴᱤᱡ ᱮ ᱰᱤᱥᱴᱟᱵ ᱧᱚᱜ ᱮᱫᱟ ᱥᱮ ᱪᱮᱫ
ᱦᱳᱭ ᱦᱳᱭ ᱦᱩᱭᱩᱜᱼᱟ ᱦᱳᱭ ᱛᱳ ᱱᱤᱛᱚᱜ ᱫᱚ ᱴᱷᱤᱠ ᱜᱮ ᱟᱸᱡᱚᱢᱼᱚᱜ ᱠᱟᱱᱟ ᱦᱮᱸ ᱞᱟᱹᱭ ᱫᱟᱹᱧ ᱚᱠᱟ ᱠᱚᱨᱮ ᱫᱟᱲᱟᱱ ᱠᱚᱢ ᱪᱟᱞᱟᱣ ᱵᱟᱲᱟ ᱠᱟᱱᱟ ᱚᱝᱠᱟ
ᱦᱮᱸ ᱚᱱᱟ ᱜᱤᱧ ᱞᱟᱹᱭ ᱮᱜᱼᱟ ᱢᱮᱱ ᱫᱤᱧ ᱚᱠᱟ ᱠᱚ ᱨᱮ ᱛᱟᱦᱚᱞᱮ ᱫᱟᱲᱟᱱ ᱠᱚᱢ ᱪᱟᱞᱟᱣ ᱵᱟᱲᱟ ᱟᱠᱟᱱᱟ ᱠᱚᱱᱠᱟᱱ ᱧᱮᱞ ᱡᱚᱝ ᱞᱮᱠᱟᱱ ᱡᱟᱭᱜᱟ ᱠᱚᱢ ᱧᱮᱞ ᱟᱹᱜᱩ ᱟᱠᱟᱫᱟ ᱾
ᱫᱟᱲᱟᱱ ᱫᱚ ᱤᱧ ᱫᱚ ᱡᱟᱹᱥᱛᱤ ᱫᱚ ᱵᱩᱨᱩ ᱠᱚ ᱜᱮᱧ ᱠᱩᱥᱤᱭ-ᱟᱜ ᱜᱮᱭᱟ ᱛᱚ ᱵᱩᱨᱩ ᱠᱚᱨᱮ ᱟᱭᱢᱟ ᱜᱟᱱ ᱵᱩᱨᱩ ᱠᱚᱧ ᱪᱟᱞᱟᱣ ᱵᱟᱲᱟᱣ ᱟᱠᱟᱱᱟ ᱜᱮᱭᱟ
ᱚ ᱱᱚᱝᱠᱟ
ᱦᱳᱭ ᱦᱳᱭ ᱡᱮ ᱞᱮᱠᱟ ᱟᱫᱚ ᱞᱩᱜᱩᱼᱵᱩᱨᱩ ᱢᱟᱹᱧ ᱪᱟᱞᱟᱣ ᱟᱠᱟᱱ ᱜᱮᱭᱟ ᱛᱟᱯᱚᱨ ᱚᱡᱳᱫᱫᱷᱟ ᱛᱟᱨᱯᱚᱨ ᱱᱚᱛᱮ ᱵᱩᱨᱩ ᱵᱚᱸᱜᱟ ᱡᱟᱦᱟᱸ ᱥᱮᱫ ᱨᱮ ᱦᱩᱭᱩᱜᱼᱟ ᱠᱟᱱᱟᱹᱭ ᱥᱟᱨ ᱟᱨ
ᱦᱮᱸ ᱦᱮᱸ
ᱟᱨ ᱦᱩᱭᱩᱜᱼᱟ ᱤᱱᱠᱟᱹ ᱦᱩᱰᱤᱧ ᱦᱩᱰᱤᱧ ᱵᱩᱨᱩ ᱠᱚ ᱦᱚᱸᱧ ᱪᱟᱞᱟᱣ ᱵᱟᱲᱟ ᱟᱠᱟᱱ ᱜᱮᱭᱟ ᱟᱭᱢᱟ ᱜᱟᱱ
ᱚ
ᱦᱳᱭ
ᱟᱪᱪᱷᱟ ᱛᱟᱦᱚᱞᱮ ᱱᱤᱭᱟᱹ ᱵᱟᱨ ᱫᱚ ᱵᱩᱨᱩ ᱯᱟᱛᱟ ᱫᱚᱢ ᱦᱮᱡ ᱞᱮᱱᱟ ᱥᱮ ᱵᱟᱝ-ᱟ?
ᱱᱤᱭᱟᱹ ᱵᱟᱨ ᱫᱚ ᱱᱟᱦᱟᱜ ᱵᱟᱹᱧ ᱪᱟᱞᱟᱣ ᱟᱠᱟᱱᱟ ᱱᱤᱭᱟᱹ ᱵᱟᱨ ᱫᱚ ᱯᱚᱨᱤᱠᱷᱟ ᱪᱟᱞᱟᱜ ᱠᱟᱱ ᱛᱟᱞᱮᱭᱟ ᱛᱚ ᱟᱫᱚ ᱚᱱᱟ ᱱᱤᱭᱟᱹ ᱫᱷᱟᱹᱣ ᱫᱚ ᱵᱟᱹᱧ ᱪᱟᱞᱟᱣ ᱟᱠᱟᱱᱟ ᱱᱟᱦᱟᱜ‌ ᱾
ᱚ ᱚ ᱚ ᱼᱼ
ᱦᱮᱸᱛᱚ ᱼᱼ ᱪᱮᱫ ᱞᱮᱠᱟ ᱪᱚᱝᱠᱚ ᱦᱚᱲ ᱞᱮᱱ ᱱᱮᱥ ᱢᱟᱛᱚ ᱟᱨᱼᱦᱚᱸ ᱡᱟᱹᱲᱤ ᱠᱮᱜ-ᱟᱭ ᱫᱟᱜ ᱠᱚ ᱾
ᱦᱳᱭ ᱦᱳᱭ ᱼᱼ
ᱛᱤᱱᱟᱹᱜ ᱵᱟᱨ ᱜᱟᱱᱮᱢ ᱦᱮᱡ ᱵᱟᱲᱟᱣ ᱟᱠᱟᱱᱟ ᱱᱚᱸᱰᱮ?
ᱟᱢ ᱪᱟᱞᱟᱣ ᱵᱟᱲᱟ ᱠᱟᱱᱟ ᱥᱮ ᱵᱟᱝᱟ ᱤᱭᱟᱹ ᱵᱩᱨᱩ ᱯᱟᱛᱟ?
ᱦᱮᱸ ᱪᱟᱞᱟᱣ ᱦᱩᱭ ᱞᱮᱱᱟ ᱵᱟᱨ ᱫᱷᱟᱣ ᱪᱟᱞᱟᱣ ᱦᱩᱭ ᱠᱟᱱᱟ ᱧᱮᱞ ᱦᱩᱭ ᱟᱠᱟᱱᱟ ᱾
ᱱᱤᱭᱟᱹ ᱫᱷᱟᱹᱣ ᱛᱟᱦᱞᱮ ᱵᱟᱢ ᱪᱟᱞᱟᱣ ᱞᱮᱱ ᱫᱚ?
ᱱᱤᱭᱟᱹ ᱫᱷᱟᱣ ᱫᱚ ᱵᱟᱝ ᱥᱮᱱ ᱦᱩᱭ ᱞᱮᱱᱟ ᱦᱚᱝᱠᱟ ᱫᱟᱜ ᱡᱟᱹᱲᱤ ᱠᱷᱟᱹᱛᱤᱨᱟᱜ ᱛᱮ ᱾
ᱚ
ᱦᱳᱭ ᱟᱨ ᱞᱚᱥᱚᱫ ᱠᱚᱨᱮ ᱛᱟᱲᱟᱢ ᱵᱟᱲᱟ ᱠᱟᱹᱴᱤᱡ ᱟᱠᱟ ᱞᱮᱠᱟ ᱪᱚᱝ ᱵᱩᱡᱷᱟᱹᱜᱼᱟ ᱥᱮ ᱚᱱᱟ ᱦᱚᱛᱮᱡ ᱛᱮ ᱾ ᱪᱟᱞᱟᱣ ᱠᱚᱫᱚ ᱠᱚ ᱪᱟᱞᱟᱣ ᱮᱱ ᱜᱮᱭᱟ ᱟᱞᱮ ᱱᱚᱰᱮ ᱨᱮᱱ ᱦᱚᱸ ᱟᱭᱢᱟ ᱜᱮᱠᱚ ᱥᱮᱱ ᱫᱚᱠᱚ ᱥᱮᱱ ᱮᱱ ᱜᱮᱭᱟ ᱟᱫᱚ ᱩᱱᱟᱹᱜ ᱢᱚᱱᱮ ᱠᱚ ᱵᱟᱝ ᱚᱨ ᱞᱮᱱᱟ ᱟᱨ ᱪᱮᱫ ᱡᱮ ᱪᱟᱞᱟᱜ ᱜᱮ ᱦᱩᱭᱩᱜᱼᱟ ᱢᱮᱱᱛᱮ᱾
ᱦᱚᱭ ᱦᱚᱭ ᱾
ᱦᱳᱭ ᱚ ᱛᱟᱦᱞᱮ ᱚᱡᱳᱫᱽᱫᱷᱟᱢ ᱧᱮᱞ ᱟᱠᱟᱫᱟ ᱟᱨ ᱛᱮ ᱤᱭᱟᱹ ᱦᱮᱸ
ᱮᱸ ᱪᱮᱜ ᱮᱢ ᱞᱟᱹᱭᱮᱫ ᱛᱟᱦᱮᱱ ᱟᱢᱜᱮ ᱞᱟᱹᱭ ᱢᱮ?
ᱚ ᱞᱟᱹᱭᱫᱟᱹᱧ ᱱᱚᱛᱮ ᱛᱟᱞᱦᱮ ᱚᱡᱳᱫᱽᱫᱷᱟᱢ ᱧᱮᱞ ᱠᱟᱫᱟ?
ᱦᱮᱸ ᱧᱮᱞ ᱦᱳᱭ ᱠᱟᱱᱟ ᱚᱡᱳᱫᱽᱫᱷᱟ ᱾
ᱦᱮᱸ ᱱᱚᱝᱠᱟ ᱤᱭᱟᱹ ᱨᱮᱜᱮ ᱯᱤᱠᱱᱤᱠ ᱥᱚᱢᱚᱭ ᱜᱮᱢ ᱪᱟᱞᱟᱣᱟ ᱥᱮ? ᱮᱢᱱᱤ ᱫᱟᱬᱟᱱ
ᱵᱟᱝ ᱮᱢᱱᱤ ᱫᱤᱱ ᱨᱤᱧ ᱪᱟᱞᱟᱣᱟ᱾
ᱚ ᱚ ᱚ
ᱦᱳᱭ ᱼᱼ
ᱦᱮᱸ᱾ ᱤᱧ ᱦᱚᱸ ᱚᱱᱟ ᱠᱚᱫᱚᱧ ᱧᱮᱞ ᱟᱠᱟᱜ ᱜᱤᱭᱟᱹᱧ᱾ ᱞᱩᱜᱩ ᱵᱩᱨᱩ ᱜᱷᱟᱱᱴᱟ ᱵᱟᱲᱮ ᱫᱚᱢ ᱪᱟᱞᱟᱣ ᱞᱮᱱ ᱜᱮᱭᱟ? ᱦᱮᱞᱳ
ᱟᱨ ᱚᱠᱟ ᱠᱚᱨᱮᱢ ᱚᱝᱠᱟᱢ ᱪᱟᱞᱟᱣᱟ ᱫᱟᱬᱟᱱ ᱫᱚ?
ᱦᱮᱸ ᱤᱧ ᱫᱚ ᱚᱱᱠᱟ ᱧᱮᱞ ᱞᱮᱠᱟ ᱛᱮᱫᱚ ᱦᱩᱸ ᱚᱸᱰᱮᱜᱤᱧ ᱪᱟᱞᱟᱣᱟ ᱚᱡᱳᱫᱽᱫᱷᱟᱧ ᱪᱟᱞᱟᱣᱟ᱾
ᱚᱻ
ᱚᱱᱠᱟ ᱱᱚᱛᱮ ᱫᱟᱬᱟᱱ ᱢᱮᱱᱛᱮ ᱫᱚ ᱱᱚᱛᱮ ᱴᱟᱴᱟ ᱢᱤᱫ ᱫᱷᱟᱣ ᱪᱟᱞᱟᱣ ᱦᱩᱭ ᱞᱮᱱᱟ᱾ ᱮᱢᱱᱤ ᱫᱟᱬᱟᱱ ᱜᱮ ᱚᱸᱰᱮ ᱫᱚ᱾ ᱚᱱᱮ ᱡᱩᱵᱽᱞᱤ ᱯᱟᱨᱠ ᱠᱚ ᱢᱮᱛᱟᱜᱼᱟ ᱚᱸᱰᱮ ᱥᱮᱱ ᱦᱩᱭ ᱞᱮᱱᱟ᱾
ᱦᱮᱸ ᱦᱮᱸ
ᱟᱨ ᱢᱤᱫ ᱫᱷᱟᱣ ᱪᱟᱞᱟᱣ ᱦᱩᱭ ᱞᱮᱱᱟ ᱦᱟᱱᱮ ᱦᱩᱰᱨᱩᱢ ᱟᱸᱡᱚᱢ ᱠᱟᱜ ᱜᱮᱭᱟ ᱥᱮ
ᱠᱚ ᱫᱟᱬᱟᱱ ᱡᱟᱭᱜᱟ ᱠᱚ ᱢᱮᱱᱟᱜᱼᱟ?
ᱟᱞᱮ ᱱᱚᱛᱮ ᱫᱚ ᱥᱩᱨ ᱥᱩᱯᱩᱨ ᱫᱚ ᱱᱚᱜᱼᱚᱭ ᱢᱩᱠᱩᱴᱢᱩᱱᱤᱯᱩᱨ ᱚᱸᱰᱮ ᱠᱚ ᱦᱤᱡᱩᱜ ᱜᱮᱭᱟ ᱱᱤᱝᱠᱟᱹᱱ ᱨᱟᱵᱟᱝ ᱚᱠᱛᱚ ᱨᱮ ᱧᱮᱧᱮᱞ᱾ ᱠᱚ ᱦᱤᱡᱩᱜ ᱜᱮᱭᱟ ᱫᱚᱢᱮ
ᱟᱨ ᱢᱩᱠᱩᱴᱢᱩᱱᱤᱯᱩᱨ ᱫᱚ ᱟᱯᱮ ᱚᱸᱰᱮ ᱠᱷᱚᱱᱟᱜ ᱫᱚ ᱛᱤᱱᱟᱹᱜ ᱥᱟᱺᱜᱤᱧ ᱛᱮ
ᱦᱮᱸ ᱫᱚᱢᱮ ᱫᱚ ᱵᱟᱝ ᱥᱟᱺᱜᱤᱧᱟ ᱟᱴ ᱠᱤᱞᱚᱢᱤᱴᱟᱨ ᱜᱟᱱ ᱦᱩᱭᱩᱜᱼᱟ ᱟᱴ ᱠᱤᱞᱚᱢᱤᱴᱟᱨ ᱦᱮᱸ
ᱟᱨ ᱟᱨ ᱚᱸᱰᱮ ᱟᱸᱡᱚᱢ ᱠᱟᱹᱫᱟᱹᱧ ᱛᱤᱱ ᱥᱚᱢᱚᱭ ᱢᱮᱞᱟ ᱦᱩᱭᱩᱜ ᱜᱮᱭᱟ ᱥᱮ ᱪᱮᱫ
ᱦᱮᱸ ᱩᱱ ᱥᱩᱢᱟᱹᱭ ᱜᱮ ᱦᱩᱭᱩᱜᱼᱟ ᱚᱱᱟ ᱡᱟᱱᱣᱟᱨᱤ ᱥᱩᱢᱟᱹᱭ ᱦᱩᱭᱩᱜᱼᱟ᱾
ᱚ ᱟᱪᱪᱷᱟ ᱟᱪᱷᱟ
ᱦᱮᱸ ᱡᱟᱦᱟᱸ ᱚᱠᱛᱚ ᱨᱮ ᱮᱱᱛᱮᱫ ᱦᱮᱸ ᱫᱟᱬᱟᱱ ᱠᱚ ᱦᱤᱡᱩᱜᱼᱟ ᱦᱚᱲ ᱨᱟᱵᱟᱝ ᱨᱟᱵᱟᱝ ᱚᱠᱛᱚ ᱛᱚ ᱩᱱ ᱜᱮ ᱥᱮ ᱫᱟᱬᱟᱱ ᱫᱚ ᱵᱤᱥᱤ ᱠᱚ ᱦᱤᱡᱩᱜᱼᱟ ᱩᱱ ᱚᱠᱛᱮ ᱚᱠᱛᱚ ᱨᱮᱜᱮ ᱵᱟᱢ ᱦᱮᱡ ᱵᱟᱲᱟ ᱟᱠᱟᱱᱟ ᱱᱚᱛᱮ ᱫᱚ
ᱢᱩᱠᱩᱴᱢᱩᱱᱤᱯᱩᱨ ᱫᱚ ᱵᱟᱝ ᱪᱟᱞᱟᱣ ᱵᱟᱲᱟ ᱦᱩᱭ ᱠᱟᱱᱟ ᱪᱟᱞᱟᱣ ᱨᱮᱱᱟᱜ ᱪᱤᱱᱛᱟᱹ ᱵᱦᱟᱵᱽᱱᱟ ᱦᱩᱭᱩᱜ ᱠᱟᱱᱟ ᱪᱟᱞᱟᱣ ᱦᱩᱭᱩᱜᱼᱟ ᱦᱟᱸᱜ
ᱦᱮᱸᱛᱚ
ᱫᱟᱬᱟᱱ ᱛᱚ ᱫᱚᱨᱠᱟᱨ ᱜᱮ ᱱᱤᱦᱟᱹᱛᱤ
ᱦᱮᱸ ᱦᱮᱸ ᱮᱠᱫᱚᱢ ᱫᱚᱢ
ᱡᱟᱭᱜᱟ ᱠᱚᱦᱚᱸ ᱧᱮᱞ ᱠᱟᱜ ᱫᱚᱨᱠᱟᱨ ᱜᱮ
ᱦᱮᱸ
ᱵᱟᱝ ᱨᱮᱦᱚᱸ ᱥᱮᱨᱢᱟ ᱯᱩᱨᱟᱹᱣ ᱢᱤᱫ ᱫᱷᱟᱣ ᱜᱟᱱ ᱫᱟᱬᱟ ᱞᱮᱠᱷᱟᱱ ᱢᱚᱱᱮ ᱡᱤᱣᱤ ᱠᱚᱦᱚᱸ ᱠᱟᱹᱴᱤᱡ ᱵᱷᱟᱜᱮ ᱛᱟᱦᱮᱱᱟ
ᱦᱳᱭ ᱦᱳᱭ
ᱦᱮᱸ ᱥᱮ ᱵᱟᱝ ᱱᱚᱣᱟ ᱥᱤᱨᱡᱚᱱ ᱵᱚᱫᱚᱞ ᱵᱚᱱᱚᱫᱚᱞᱚᱜ ᱥᱟᱶ ᱥᱟᱶᱛᱮ ᱢᱚᱱᱮ ᱡᱤᱣᱤ ᱠᱚᱦᱚᱸ ᱵᱚᱱᱚᱫᱚᱞᱚᱜ ᱟᱥᱮ ᱟᱫᱚ ᱚᱱᱟ ᱥᱟᱶ ᱥᱟᱶᱛᱮ ᱧᱮᱞ ᱞᱮᱠᱷᱟᱱ ᱠᱟᱹᱴᱤᱡ ᱵᱷᱟᱜᱮ ᱵᱩᱡᱷᱟᱹᱜᱼᱟ ᱟᱨ ᱪᱮᱫ ᱚᱱᱟ ᱞᱮᱠᱟ ᱛᱤᱧ ᱢᱚᱱᱮᱭᱟ ᱫᱟᱬᱟᱱ ᱫᱚ ᱫᱚᱨᱠᱟᱨ ᱜᱮ
ᱦᱩᱸ
ᱢᱤᱫ ᱫᱷᱟᱣ ᱜᱟᱱ ᱨᱮᱦᱚᱸ ᱚᱲᱟᱜ ᱠᱷᱚᱱᱟᱜ ᱩᱰᱩᱠᱚᱜ ᱥᱟᱨᱟᱫᱤᱱ ᱠᱟᱹᱢᱤ ᱢᱟ ᱛᱟᱦᱮᱱ ᱜᱮ ᱛᱟᱵᱚᱱᱟ ᱢᱟᱹᱱᱢᱤ ᱡᱤᱭᱚᱱ ᱨᱮ ᱠᱟᱹᱢᱤ ᱵᱮᱜᱚᱨ ᱢᱟ ᱪᱮᱫ ᱦᱚᱸ ᱵᱟᱹᱱᱩᱜ ᱛᱟᱵᱚᱱᱟ
ᱦᱮᱸ ᱦᱮᱸ
ᱦᱮᱸ ᱥᱮ ᱵᱟᱝ
ᱦᱚᱭ
ᱦᱩᱸ ᱚᱱᱟᱜᱮ ᱛᱟᱦᱚᱞᱮ ᱱᱚᱛᱮ ᱤᱭᱟᱹ ᱥᱮᱫ ᱮᱢ ᱪᱟᱞᱟᱣ ᱟᱠᱟᱱᱟ ᱥᱮ ᱨᱟᱸᱪᱤ ᱥᱮᱫ ᱮᱢ ᱪᱟᱞᱟᱣ ᱟᱠᱟᱱᱟ
ᱮᱸ ᱨᱟᱸᱪᱤ ᱥᱮᱫ ᱦᱮᱸ ᱪᱟᱞᱟᱣ ᱵᱟᱲᱟ ᱦᱩᱭ ᱠᱟᱱ ᱜᱮᱭᱟ
ᱚᱱᱛᱮ ᱚᱱᱮ ᱦᱩᱰᱨᱩᱜ ᱚᱣᱟᱴᱟᱨ ᱯᱷᱚᱞᱥ ᱚᱸᱰᱮᱢ ᱥᱮᱱ ᱵᱟᱲᱟ ᱟᱠᱟᱱᱟ
ᱪᱮᱫ ᱚᱣᱟᱴᱟᱨ ᱯᱷᱚᱞ
ᱦᱩᱰᱨᱩ ᱠᱚ ᱢᱮᱛᱟᱜ ᱫᱚ ᱦᱩᱰᱨᱩ
ᱚ ᱦᱩᱰᱨᱩ ᱚᱣᱟᱴᱟᱨᱯᱷᱚᱞ ᱫᱚ ᱚᱱᱟ ᱫᱚ ᱚᱠᱟ ᱥᱮᱫ ᱨᱟᱸᱪᱤ ᱠᱷᱚᱱᱟᱜ ᱫᱚ
ᱨᱟᱸᱪᱤ ᱡᱟᱯᱟᱜ ᱨᱮᱜᱮ ᱮᱠᱫᱚᱢ
ᱨᱟᱸᱪᱤ ᱡᱟᱯᱟᱜ ᱨᱮᱜᱮ ᱩᱸ ᱪᱮᱫ ᱢᱤᱫᱴᱮᱡ ᱚᱱᱛᱮ ᱚᱣᱟᱴᱟᱨ ᱦᱩᱰᱨᱩ ᱫᱚ ᱵᱟᱝ ᱟᱨ ᱢᱤᱫᱴᱤᱡ ᱪᱮᱫ ᱛᱟᱱ ᱢᱮᱱᱟᱜᱼᱟ ᱡᱟᱭᱦᱚᱠ ᱚᱱᱟ ᱠᱚᱨᱮ ᱪᱟᱞᱟᱣ ᱵᱟᱲᱟ ᱦᱩᱭ ᱠᱟᱱ ᱜᱮᱭᱟ
ᱦᱮᱸ ᱚᱸᱰᱮ ᱦᱚᱸ ᱚᱱᱠᱟ ᱩᱥᱩᱞ ᱵᱩᱨᱩ ᱜᱮ ᱵᱩᱨᱩ ᱠᱷᱚᱱᱟᱜ ᱜᱮ ᱚᱱᱠᱟ ᱫᱟᱜ ᱡᱷᱟᱨᱱᱟ ᱞᱤᱸᱜᱤᱜ
ᱮᱸ ᱚᱱᱟ ᱚᱱᱛᱮ ᱨᱮ ᱡᱟᱦᱟᱸ ᱚᱣᱟᱴᱟᱨ ᱯᱷᱚᱞ ᱢᱮᱱᱟᱜᱼᱟ ᱚᱸᱰᱮ ᱪᱟᱞᱟᱣ ᱦᱩᱭ ᱠᱟᱱᱟ
ᱚ
ᱦᱩᱸ ᱦᱩᱸ
ᱦᱮᱸ ᱟᱨ ᱛᱟᱦᱮᱞᱮ ᱚᱱᱠᱟ ᱫᱟ ᱛᱟᱦᱚᱞᱮ ᱫᱟᱬᱟᱱ ᱫᱚ ᱫᱚᱢᱮ ᱵᱤᱥᱤ ᱫᱚ ᱵᱟᱢ ᱥᱮᱱ ᱟᱠᱟᱱᱟ ᱟᱨᱠᱤ
ᱵᱟᱝ ᱩᱱᱟᱹᱜ ᱡᱟᱹᱥᱛᱤ ᱫᱚ ᱵᱟᱹᱧ ᱥᱮᱱ ᱵᱟᱲᱟ ᱟᱠᱟᱱᱟ ᱱᱟᱸᱜ
ᱟᱪᱷᱟ ᱦᱳᱭ ᱛᱚ ᱟᱜ ᱮᱸᱦ ᱡᱚᱢ ᱠᱚ ᱛᱟᱦᱚᱞᱮ ᱟᱢ ᱫᱚ ᱪᱮᱫ ᱠᱚ ᱡᱚᱢ ᱮᱢ ᱠᱩᱥᱤᱭᱟᱜ ᱜᱮᱭᱟ?
ᱡᱚᱢ ᱠᱚᱢ
ᱦᱮᱸ ᱟᱢᱟᱜ ᱡᱚᱛᱚ ᱠᱷᱚᱱᱟᱜ ᱵᱷᱟᱜᱮ ᱦᱮ ᱦᱚᱭ ᱦᱚᱭ ᱟᱪᱪᱷᱟ ᱟᱢᱟᱜ ᱨᱚᱲ ᱠᱟᱹᱴᱤᱡ ᱮᱸ ᱚᱠᱟ ᱥᱚᱢᱚᱭ ᱫᱚ ᱡᱳᱨ ᱧᱚᱜ ᱟᱸᱡᱚᱢᱚᱜ ᱠᱟᱱᱟ,
ᱯᱷᱮᱵᱟᱨᱮᱴ ᱡᱚᱢᱟᱜ ᱫᱚ ᱵᱟᱹᱪᱩᱜ ᱛᱤᱧᱟᱹ᱾
ᱟᱪᱪᱷᱟ ᱢᱟᱱᱮ ᱚᱠᱛᱚ ᱱᱟᱹᱯᱤᱛ ᱡᱟᱦᱟᱸ ᱜᱮ ᱧᱟᱢᱚᱜᱼᱟ ᱚᱱᱟ ᱜᱮ ᱡᱚᱢ ᱠᱟᱜ ᱢᱮ ᱦᱮᱸ ᱥᱮ ᱵᱟᱝ
ᱦᱮᱸ ᱮᱠᱫᱚᱢ ᱮᱠᱫᱚᱢ᱾
ᱦᱮᱸ ᱠᱟᱴᱠᱚᱢ ᱠᱚᱢ ᱡᱚᱢ ᱵᱟᱲᱟ ᱠᱟᱜ
ᱦᱮᱸ ᱡᱚᱢ ᱵᱟᱲᱟ ᱠᱟᱫ ᱠᱚᱜᱮᱭᱤᱧ᱾
ᱨᱤᱫ ᱠᱟᱛᱮᱫ ᱥᱮ ᱱᱚᱝᱠᱟ ᱵᱷᱟᱹᱡᱤ ᱵᱟᱲᱟ ᱠᱟᱛᱮᱫ ᱮᱢ ᱡᱚᱢ ᱵᱟᱲᱟ ᱟᱠᱟᱫ ᱠᱚᱣᱟ᱾
ᱦᱮᱸ
ᱱᱚᱝᱠᱟ ᱨᱤᱫ ᱵᱟᱲᱟ ᱠᱟᱛᱮᱜ ᱠᱚᱢ ᱡᱚᱢ ᱠᱟᱜ ᱚᱠᱟ ᱥᱮ ᱱᱚᱝᱠᱟ ᱵᱷᱟᱹᱡᱤ ᱵᱟᱲᱟ ᱠᱟᱛᱮᱜ ᱪᱮᱫ ᱠᱚᱠᱚ ᱢᱮᱥᱟᱣᱟᱜᱼᱟ? ᱨᱤᱫ
ᱩᱸ ᱨᱤᱫ ᱠᱚᱫᱚ ᱪᱮᱫ ᱠᱚ ᱯᱮᱸᱭᱟᱡᱽ ᱨᱟᱥᱩᱱ ᱠᱚ ᱢᱮᱥᱟ ᱠᱟᱛᱮᱫ ᱠᱚ ᱨᱤᱫ ᱜᱮᱭᱟ ᱛᱚ ᱯᱮᱸᱭᱟᱡᱽ ᱨᱟᱥᱩᱱ ᱢᱟᱨᱤᱪ ᱠᱚ
ᱦᱮᱸ ᱦᱮᱸ
ᱟᱫᱚ ᱤᱧ ᱫᱚ ᱵᱟᱹᱧ ᱨᱤᱫ ᱵᱟᱲᱟ ᱟᱠᱟᱫ ᱠᱚᱣᱟ ᱛᱚ ᱟᱫᱚ ᱚᱲᱟᱜ ᱦᱚᱲ ᱠᱚ ᱨᱤᱫ ᱨᱤᱫᱟ ᱟᱫᱚ ᱤᱢᱟᱹᱧ ᱜᱮᱭᱟ ᱠᱚ ᱟᱨ ᱪᱮᱫ ᱦᱳᱭ᱾
ᱦᱮᱸ ᱛᱚ᱾ ᱟᱨ ᱱᱩᱠᱩ ᱟᱹ ᱡᱟᱦᱟᱭ ᱵᱩᱨᱩ ᱨᱮᱱ ᱦᱟᱣ, ᱦᱟᱣ ᱮᱢ ᱡᱚᱢ ᱵᱟᱲᱟ ᱟᱠᱟᱫ ᱠᱚᱣᱟ ᱥᱮ ᱵᱟᱝ
ᱦᱮᱸ ᱦᱟᱣ ᱤᱧ ᱡᱚᱢ ᱵᱟᱲᱟ ᱟᱠᱟᱫ ᱠᱚᱜᱮᱭᱟ᱾
ᱦᱮᱸ ᱫᱚᱢᱮ ᱪᱮᱦᱨᱟ ᱠᱚ ᱵᱩᱡᱩᱜ ᱛᱟᱦᱮᱱ ᱵᱟᱝ
ᱦᱩᱸ ᱦᱩᱸ ᱟᱰᱤ ᱪᱮᱨᱦᱟ ᱡᱚᱡᱚ ᱡᱚᱡᱚ ᱠᱚ ᱵᱩᱡᱷᱟᱹᱜ-ᱟ
ᱦᱮᱸ ᱡᱚᱡᱚ ᱡᱚᱡᱚ, ᱡᱚᱠᱷᱚᱱ ᱫᱟᱠᱟ ᱠᱚ ᱵᱟᱝ ᱡᱚᱢᱚᱜᱚᱜ-ᱟ, ᱟᱹᱰᱤ ᱚᱠᱛᱚ ᱜᱮ ᱚᱱᱠᱟ ᱢᱚᱪᱟ ᱠᱚ ᱵᱩᱡᱷᱟᱹᱜ-ᱟ ᱥᱮ ᱫᱟᱠᱟ ᱠᱚ ᱵᱟᱝ ᱚᱨᱚᱜᱚᱜ-ᱟ ᱛᱚᱠᱷᱚᱱ ᱡᱩᱫᱤ ᱩᱱᱠᱩ ᱠᱚᱠᱚ ᱧᱟᱢ ᱞᱮᱱᱠᱷᱟᱱ ᱫᱚ ᱫᱟᱠᱟ ᱠᱚ ᱫᱚ ᱢᱮ ᱡᱚᱢᱚᱜᱚᱜ-ᱟ᱾ ᱦᱮᱸ ᱥᱮ ᱵᱟᱝ?
ᱟᱯᱮ ᱚᱱᱛᱮ ᱨᱮᱠᱚ ᱧᱟᱢᱚᱜ ᱜᱮᱭᱟ ᱦᱟᱣ ᱠᱚ?
ᱦᱮᱸ ᱱᱚᱣᱟ ᱠᱚᱨᱮ ᱧᱟᱢᱚᱜ ᱜᱮᱭᱟ ᱠᱚ ᱦᱟᱣ᱾
ᱚ ᱟᱯᱮ ᱫᱚ ᱪᱮᱫ ᱠᱟ ᱢᱟᱱᱮ ᱵᱤᱨ ᱫᱤᱥᱚᱢ ᱠᱟᱱᱟ ᱯᱮ ᱥᱮ ᱪᱮᱫ ᱠᱟ?
ᱦᱮᱸ ᱫᱚᱢᱮ ᱵᱤᱨ ᱫᱚ ᱵᱟᱝ ᱠᱟᱱᱟ ᱞᱮ ᱛᱚᱵᱮ ᱢᱮᱱᱟᱜ ᱠᱚᱣᱟ ᱱᱚᱣᱟ ᱠᱚᱨᱮ ᱟᱨ ᱪᱮᱫ ᱵᱟᱜᱟᱹᱱ ᱠᱚ ᱢᱮᱱᱟᱜ-ᱟ ᱵᱟᱜᱟᱹᱱ ᱠᱚᱨᱮ ᱱᱚᱛᱮ ᱫᱚ ᱱᱚᱝᱠᱟ ᱤᱭᱟᱹ ᱵᱩᱨᱩ ᱥᱟᱨᱡᱚᱢ ᱵᱩᱨᱩ ᱫᱚ ᱵᱟᱹᱱᱩᱜ-ᱟ ᱱᱤᱝᱠᱟ ᱵᱟᱜᱟᱱ ᱜᱮ ᱚᱛᱮ ᱨᱚᱦᱚᱭ ᱵᱟᱜᱟᱹᱱ ᱠᱚ ᱢᱮᱱᱟᱜ-ᱟ
ᱚ
ᱟᱨ ᱛᱟᱦᱚᱞᱮ ᱤᱭᱟᱹ ᱵᱩᱨᱩ ᱨᱮᱢᱟ ᱟᱹᱰᱤ ᱞᱮᱠᱟᱱᱟᱜ ᱜᱮ ᱧᱟᱢᱚᱜ-ᱟ, ᱫᱩᱨᱤᱵᱽ ᱠᱚ ᱡᱚᱢ ᱡᱤᱱᱤᱥ ᱠᱚ ᱱᱚᱠᱟ ᱱᱤᱭᱟᱹ ᱥᱳᱢᱚᱭ ᱨᱮ ᱡᱮᱢᱚᱱ ᱦᱟᱱᱮ ᱩᱫ ᱠᱚ, ᱯᱩᱴᱠᱟᱹ ᱠᱚ, ᱛᱟᱦᱚᱞᱮ ᱯᱩᱴᱠᱟᱹ ᱠᱚᱫᱚᱢ ᱡᱚᱢ ᱵᱟᱲᱟ ᱟᱠᱟᱫ ᱠᱚᱣᱟ?
ᱦᱮᱸ ᱦᱮᱸ ᱡᱚᱢ ᱵᱟᱲᱟ ᱟᱠᱟᱹᱜ ᱠᱩᱜᱤᱭᱤᱧ ᱯᱩᱴᱠᱟᱹ ᱠᱚ᱾
ᱦᱩᱸ ᱞᱮᱴᱚ ᱠᱟᱛᱮᱜ ᱥᱮ, ᱯᱤᱴᱷᱟᱹ ᱠᱟᱛᱮᱫ ᱥᱮ ᱦᱮᱸ ᱦᱮᱸ ᱫᱚᱢᱮ ᱠᱚ ᱞᱮᱴᱚ ᱠᱚᱣᱟ ᱯᱩᱴᱠᱟᱹ ᱧᱟᱢ ᱢᱟᱱᱮ ᱞᱮᱴᱚ ᱫᱚ ᱠᱚᱨᱟᱣ ᱜᱮ ᱦᱩᱭᱩᱜ-ᱟ ᱵᱮᱱᱟᱣ ᱜᱮ ᱦᱩᱭᱩᱜ-ᱟ᱾
ᱟᱪᱪᱷᱟ ᱪᱷᱟ᱾
ᱦᱮᱸ
ᱵᱷᱟᱭᱮ ᱥᱤᱵᱤᱞ ᱜᱮᱭᱟ ᱯᱩᱴᱠᱟᱹ ᱞᱮᱴᱚ ᱠᱚᱫᱚ
ᱦᱮᱸ ᱯᱤᱴᱷᱟᱹ ᱠᱚᱢ ᱡᱚᱢ ᱵᱟᱲᱟ ᱟᱠᱟᱜ-ᱟ ᱥᱮ ᱵᱟᱝ ᱤᱭᱟᱹ ᱯᱩᱴᱠᱟᱹ ᱯᱤᱴᱷᱟᱹ? ᱯᱤᱴᱷᱟ, ᱞᱟᱹᱭᱫᱟᱹᱧ ᱯᱩᱴᱠᱟᱹ ᱯᱤᱴᱷᱟᱹ ᱫᱚᱢ ᱡᱚᱢ ᱵᱟᱲᱟ ᱟᱠᱟᱫᱟ ᱥᱮ ᱵᱟᱝ?
ᱯᱩᱴᱠᱟᱹ ᱫᱚ, ᱟᱞᱮ ᱯᱩᱴᱠᱟᱹ ᱫᱚ ᱵᱟᱠᱚ ᱯᱤᱴᱷᱟᱹᱭ ᱜᱮᱭᱟ᱾ ᱥᱩᱫᱷᱩ ᱠᱚ ᱤᱭᱟᱹ ᱜᱮᱭᱟ ᱞᱮᱴᱚ ᱜᱮᱭᱟ ᱠᱚ᱾
ᱞᱮᱴᱚ ᱜᱮ, ᱟᱨ ᱱᱚᱝᱠᱟ ᱩᱛᱩ ᱠᱟᱛᱮᱫ, ᱩᱛᱩ ᱠᱟᱛᱮᱫ ᱫᱚ ᱵᱟᱢ ᱡᱚᱢ ᱵᱟᱲᱟᱜᱼᱟ᱾
ᱩᱛᱩ ᱦᱚᱸ ᱩᱛᱩᱭ ᱜᱮᱭᱟ ᱠᱚ, ᱩᱛᱩᱼᱟ ᱞᱮᱴᱚ ᱦᱮᱸ ᱦᱮᱸ᱾ ᱯᱤᱴᱷᱟᱹ ᱫᱚ ᱟᱞᱮ ᱛᱮᱫᱚ ᱤᱭᱟᱹ, ᱩᱫᱽ ᱠᱚ ᱯᱤᱴᱷᱟᱹ ᱜᱮᱭᱟ᱾ ᱚᱱᱟ ᱪᱮᱫ ᱢᱚᱛᱟᱢ ᱩᱫᱽ ᱥᱮ ᱪᱮᱫ ᱠᱚ ᱢᱮᱛᱟᱜᱼᱟ, ᱚᱱᱟ ᱵᱤᱨ ᱨᱮ ᱧᱟᱢᱚᱜ ᱫᱚ ᱢᱚᱛᱟᱢ ᱩᱫᱽ ᱜᱮᱛᱚ, ᱦᱳᱭ ᱚᱱᱮ ᱚᱱᱟ ᱠᱚ ᱯᱤᱴᱷᱟᱹᱭ ᱜᱮᱭᱟ᱾
ᱫᱚ ᱦᱮᱸ ᱵᱤᱨ ᱨᱮᱦᱚᱸ ᱧᱟᱢᱚᱜ ᱜᱮᱭᱟ, ᱟᱨ ᱱᱚᱝᱠᱟ ᱤᱭᱟᱹ ᱠᱚᱨᱮᱫ ᱡᱟᱦᱟᱸ ᱠᱚᱨᱮ ᱚᱱᱟ ᱫᱚ ᱟᱰᱟᱱᱤ ᱠᱚᱨᱮ ᱚᱢᱚᱱᱚᱜᱼᱟ ᱛᱚ ᱵᱤᱥᱤ᱾
ᱦᱳᱭ ᱦᱳᱭ ᱟᱰᱟᱱᱤ ᱨᱮᱜᱮ᱾
ᱦᱮᱸ
ᱦᱮᱸ
ᱛᱟᱦᱚᱞᱮ ᱡᱚᱛᱚᱣᱟᱜ ᱜᱮ ᱡᱚᱢ ᱫᱚᱢ ᱡᱚᱢ ᱵᱤᱰᱟᱹᱣ ᱠᱟᱫᱟ᱾ ᱟᱨ ᱡᱚᱛᱚᱜᱮ ᱢᱟᱱᱮ ᱚᱱᱠᱟ ᱡᱮ ᱵᱤᱥᱮᱥ ᱠᱷᱟᱵᱟᱨ ᱠᱟᱱ ᱡᱚᱢᱟᱜ ᱠᱟᱱᱟ᱾ ᱚᱱᱠᱟᱱᱟᱜ ᱫᱚ ᱵᱟᱝ ᱠᱟᱱᱟ, ᱡᱟᱦᱟᱸᱜ ᱜᱮ ᱧᱟᱢᱚᱜᱼᱟ ᱚᱛᱚ ᱨᱮ ᱚᱱᱟ ᱠᱚᱫᱚ ᱡᱚᱢ ᱠᱟᱜ ᱜᱮ ᱦᱩᱭᱩᱜᱼᱟ᱾ ᱦᱮᱸ ᱛᱚ᱾
ᱦᱮᱸ ᱛᱚ, ᱟᱭᱢᱟ ᱜᱮᱞᱟᱝ ᱨᱚᱯᱚᱲ ᱮᱱᱟ ᱟᱹᱰᱤ ᱞᱮᱠᱟ᱾ ᱠᱟᱱᱟᱜ ᱜᱮ᱾ ᱚᱠᱛᱚ ᱠᱚᱦᱚᱸ ᱠᱩᱲᱟᱹᱣ ᱦᱮᱡ ᱮᱱ ᱛᱟᱞᱟᱝ-ᱟ᱾ ᱦᱮᱸ
ᱦᱮᱸ ᱦᱮᱸ
ᱦᱮᱸ ᱟᱨ ᱛᱟᱦᱚᱞᱮ ᱱᱤᱛᱚᱜ ᱫᱚ ᱦᱟᱸᱜ ᱚᱲᱟᱜ ᱠᱚᱨᱮᱜ ᱜᱮᱢ ᱛᱟᱦᱮᱱᱟ᱾ ᱪᱮᱫ ᱮᱢ ᱠᱟᱹᱢᱤᱭᱟ ᱠᱤ ᱚᱱᱠᱟᱱᱟᱜ ᱡᱟᱦᱟᱸ
ᱦᱳᱭ ᱚᱲᱟᱜ ᱠᱚᱨᱮ ᱜᱮ᱾ ᱠᱟᱹᱢᱤ ᱫᱚ ᱚᱱᱠᱟ ᱫᱚ ᱪᱮᱫ ᱦᱚᱸ ᱵᱟᱹᱪᱩᱜᱼᱟ ᱱᱤᱛᱚᱜ ᱫᱚ᱾
ᱦᱮᱸ ᱛᱚ
ᱴᱷᱤᱠ ᱜᱮᱭᱟ ᱛᱟᱦᱚᱞᱮ᱾ ᱚᱱᱠᱟ ᱜᱮᱞᱟᱝ ᱨᱚᱯ
ᱦᱮᱸ ᱢᱟ ᱛᱟᱦᱚᱞᱮ ᱤᱱᱠᱟᱹ ᱜᱮᱞᱟᱝ ᱨᱚᱯᱚᱲ ᱠᱟᱱᱟ᱾ ᱢᱮᱱ ᱠᱟᱛᱮᱫ ᱜᱮ ᱛᱟᱦᱚᱞᱮ ᱠᱚᱞ ᱫᱚ ᱫᱚᱦᱚᱭ ᱦᱩᱭᱩᱜ ᱠᱟᱱᱟ᱾ ᱴᱷᱤᱠ ᱜᱮᱭᱟ ᱢᱟ᱾